ᱨᱝᱜᱚᱜ ᱠᱟᱱᱟ᱾
ᱦᱮᱸ ᱜᱚᱝᱠᱮ ᱟᱸᱡᱚᱢ ᱧᱟᱢᱚᱜ ᱠᱟᱱ ᱜᱮᱭᱟ ᱜᱚᱝᱠᱮ᱾
ᱦᱮᱸ ᱜᱚᱝᱠᱮ ᱚᱠᱟ ᱞᱮᱠᱟ ᱟᱯᱮ ᱥᱮᱫ ᱫᱟᱜ ᱡᱟᱹᱲᱤ ᱠᱚᱨᱮᱱᱟᱜ ᱠᱷᱚᱵᱚᱨ?
ᱦᱮᱸ ᱜᱚᱝᱠᱮ ᱟᱞᱮ ᱥᱮᱫ ᱫᱚᱻ ᱫᱚᱢᱮ ᱜᱮ ᱫᱟᱜ ᱵᱟᱲᱟᱭ ᱫᱟᱭ ᱟᱫᱚ ᱟᱯᱮ ᱥᱮᱫ ᱜᱮ ᱪᱮᱫ ᱞᱮᱠᱟ?
ᱦᱳᱭ ᱟᱫᱚ ᱟᱞᱮ ᱥᱮᱫ ᱢᱟ ᱫᱚᱢᱮ ᱫᱟᱜ ᱟᱞᱮ ᱠᱟᱱ ᱫᱚ ᱰᱩᱵᱟᱹᱭᱮᱫ ᱞᱮᱫᱚᱭ ᱱᱮᱥ ᱫᱚ ᱟᱫᱚ ᱟᱯᱮ ᱥᱮᱡ ᱜᱮ? ᱮ ᱱᱚᱝᱠᱟ ᱰᱩᱵᱟᱹᱣ ᱠᱷᱟᱹᱛᱤᱨ ᱛᱮ ᱫᱟᱹᱲ ᱦᱟᱛᱟᱲ ᱦᱩᱭᱩᱜ-ᱟ ᱥᱮ ᱪᱮᱫ ᱚᱠᱟ ᱞᱮᱠᱟ?
ᱵᱟᱝᱟ ᱜᱚᱝᱠᱮ ᱟᱞᱮ ᱥᱮᱫ ᱦᱚᱸ ᱟᱞᱚᱯᱮ ᱦᱤᱡᱩᱜ-ᱟ ᱟᱞᱮ ᱥᱮᱫ ᱦᱚᱸ ᱱᱚᱝᱠᱟ ᱜᱮ
ᱟᱪᱪᱷᱟ ᱟᱯᱮ ᱥᱮᱫ ᱦᱚᱸ ᱰᱩᱵᱟᱹᱭ ᱮᱫᱟᱭ ᱥᱮ ᱪᱮᱫ ᱜᱚᱝᱠᱮ?
ᱦᱮᱸ ᱜᱚᱝᱠᱮ ᱟᱞᱚ ᱟᱫᱚ ᱟᱞᱮᱭᱟᱜ ᱚᱲᱟᱜ ᱫᱚ ᱵᱟᱝᱜᱮ ᱢᱮᱱᱠᱷᱟᱱ ᱪᱮᱫᱟᱜ ᱥᱮ ᱟᱞᱮᱭᱟᱜ ᱚᱲᱟᱜ ᱫᱚ ᱠᱟᱹᱴᱤᱡ ᱚᱱᱮ ᱵᱩᱨᱩ ᱪᱮᱛᱟᱱ ᱨᱮ ᱢᱮᱱᱟᱜ ᱛᱟᱞᱮᱭᱟ ᱛᱚ ᱟᱫᱚ ᱟᱞᱮ ᱩᱱᱟᱹᱜ ᱫᱚ ᱵᱟᱝ ᱨᱟᱠᱟᱵᱽ ᱟᱠᱟᱱᱟ ᱫᱟᱜ ᱫᱚ᱾ ᱚᱱᱟ ᱞᱟᱛᱟᱨ ᱥᱮᱫ ᱫᱚ ᱯᱩᱨᱟᱹ ᱡᱟᱦᱟᱸ ᱥᱚᱢᱟᱱ ᱡᱟᱭᱜᱟ ᱠᱟᱱᱟ, ᱛᱚ ᱚᱸᱰᱮ ᱫᱚ ᱫᱚᱢᱮ ᱫᱟᱜ᱾
ᱟᱪᱪᱷᱟ᱾
ᱟᱫᱚ ᱟᱞᱮ ᱥᱮᱫ ᱢᱟ ᱱᱚᱜ-ᱚ ᱱᱚᱝᱠᱟ ᱫᱚᱢᱮ ᱫᱟᱜ ᱟᱞᱮ ᱠᱟᱱᱟ ᱟᱨ ᱫᱟᱜ ᱠᱷᱟᱹᱛᱤᱨ ᱛᱮ ᱫᱚᱢᱮ ᱛᱩᱵᱩ ᱨᱮᱦᱚᱸ᱾ ᱮ ᱰᱩᱵᱟᱹᱣ ᱫᱟᱜ ᱦᱚᱸ ᱫᱟᱨᱟᱭ ᱠᱟᱱᱟ ᱱᱟᱦᱟᱸᱜ ᱟᱫᱚ ᱵᱟᱹᱭ ᱵᱟᱹᱭᱛᱮ ᱨᱟᱠᱟᱵᱽ ᱦᱤᱡᱩᱜ ᱠᱟᱱᱟ ᱟᱫᱚ ᱢᱮᱱᱠᱷᱟᱱ ᱟᱞᱮ ᱟᱹᱛᱩ ᱥᱩᱨ ᱫᱚ ᱟᱹᱣᱨᱤ ᱦᱤᱡᱩᱜ-ᱟ ᱟᱫᱚ ᱞᱟᱹᱭ ᱵᱟᱝ ᱜᱟᱱᱚᱜ ᱠᱟᱱᱟ ᱱᱟᱦᱟᱸᱜ ᱛᱤᱥ ᱠᱚᱨᱮ ᱪᱚ ᱥᱮ ᱛᱤᱱ ᱠᱚᱨᱮ ᱪᱚ ᱦᱮᱡ ᱵᱟᱲᱟ ᱜᱚᱫᱚᱜ ᱜᱮᱭᱟ ᱟᱨ ᱵᱟᱝ ᱫᱚ᱾ ᱫᱤᱱ ᱨᱮ ᱵᱟᱝ ᱫᱚ ᱧᱤᱫᱟᱹ, ᱟᱫᱚ ᱱᱚᱣᱟ ᱰᱩᱵᱟᱹᱣ ᱫᱟᱜ ᱫᱚ ᱱᱟᱦᱟᱸᱜ ᱱᱮᱣᱛᱟ ᱠᱟᱛᱮᱫ ᱫᱚ ᱵᱟᱭ ᱦᱤᱡᱩᱜ-ᱟ᱾
ᱦᱳᱭ ᱦᱳᱭ ᱦᱳᱭ ᱴᱟᱴᱠᱟ ᱫᱷᱟᱨᱟ ᱜᱮ ᱦᱤᱡᱩᱜ ᱟᱭ ᱦᱮᱸ ᱥᱮ ᱵᱟᱝ᱾ ᱟᱨ ᱱᱩᱭ ᱫᱚ ᱵᱤᱱ ᱜᱤᱨᱟᱹ ᱯᱮᱲᱟ ᱠᱟᱱᱟᱭ ᱦᱮᱸ ᱥᱮ ᱵᱟᱝ᱾
ᱦᱳᱭ ᱱᱩᱭ ᱰᱩᱵᱟᱹᱣ ᱫᱟᱜ ᱫᱚ ᱦᱟᱸᱜ ᱵᱤᱱ ᱜᱤᱨᱟᱹ ᱯᱮᱲᱟ ᱜᱮ ᱞᱟᱹᱭ ᱜᱟᱱᱚᱜ-ᱟ᱾ ᱟᱫᱚ ᱞᱟᱹᱭ ᱦᱚᱸ ᱵᱟᱭ ᱞᱟᱹᱭ ᱵᱟᱲᱟᱭᱟ ᱡᱮ ᱤᱧ ᱪᱟᱞᱟᱜ ᱠᱟᱱᱟ ᱥᱮ ᱦᱮᱸ ᱱᱚᱝᱠᱟ ᱥᱚᱱᱛᱚᱨᱚᱜ ᱯᱮ, ᱟᱫᱚ ᱢᱟ ᱟᱫᱚ ᱦᱚᱴᱟᱛ ᱠᱚᱨᱮ ᱦᱮᱡ ᱞᱮᱱᱠᱷᱟᱱ ᱫᱚᱢ ᱪᱤᱠᱟᱹᱭᱟ᱾ ᱦᱟᱱᱛᱮ ᱚᱲᱟᱜ ᱠᱚᱨᱮᱱᱟᱜ ᱡᱤᱱᱤᱥ ᱯᱟᱹᱛᱤ ᱠᱚ, ᱥᱚᱝᱥᱟᱨ ᱠᱚᱨᱮᱱᱟᱜ ᱟᱭᱢᱟ ᱞᱮᱠᱟᱱ ᱡᱤᱱᱤᱥ ᱢᱮᱱᱟᱜ-ᱟ ᱱᱚᱣᱟ ᱠᱚᱢ ᱮ ᱱᱚᱝᱠᱟ ᱮᱴᱟᱜ ᱥᱮᱱᱮᱢ ᱤᱫᱤᱭᱟ ᱥᱮ ᱟᱭᱢᱟ ᱦᱚᱲᱟᱜ ᱚᱲᱟᱜ ᱨᱮᱫᱚ ᱱᱚᱜ-ᱚ ᱱᱚᱝᱠᱟ ᱦᱟᱲᱟᱢ ᱵᱩᱲᱦᱤ ᱦᱚᱲ ᱠᱚ ᱢᱮᱱᱟᱜ ᱵᱟᱲᱟ ᱠᱚᱣᱟ ᱜᱟᱹᱭ ᱰᱟᱝᱨᱟ ᱢᱤᱦᱩ ᱢᱮᱨᱚᱢ ᱟᱫᱚ ᱚᱠᱟ ᱥᱮᱱᱮᱢ ᱛᱤᱢᱤᱧ ᱵᱟᱲᱟᱭᱮᱭᱟ ᱜᱚᱝᱠᱮ᱾
ᱦᱳᱭ ᱜᱚᱝᱠᱮ ᱱᱚᱣᱟ ᱫᱚ ᱟᱹᱰᱤ ᱟᱹᱰᱤ ᱫᱩᱠ ᱨᱮᱭᱟᱜ ᱠᱟᱛᱷᱟ, ᱥᱩᱫᱩ ᱟᱵᱚ ᱱᱚᱣᱟ ᱵᱮᱝᱜᱚᱞ ᱠᱚᱨᱮ ᱫᱚ ᱵᱟᱝ ᱧᱮᱞᱚᱜ ᱠᱟᱱᱟ ᱛᱟᱨ ᱟᱥᱟᱢ ᱠᱚᱨᱮ ᱦᱚᱸ ᱚᱝᱠᱟ ᱦᱩᱭᱩᱜ ᱠᱟᱱᱟ ᱠᱟᱹᱴᱤᱡ ᱥᱳᱥᱟᱞ ᱢᱤᱰᱤᱭᱟ ᱡᱩᱜ ᱠᱟᱱᱟ ᱛᱚ ᱟᱫᱚ ᱠᱷᱚᱵᱚᱨ ᱠᱚᱞᱤᱧ ᱧᱮᱞ ᱫᱟ ᱟᱹᱰᱤ ᱫᱩᱠ ᱜᱮ ᱟᱴᱠᱟᱨᱚᱜ ᱠᱟᱱᱟ ᱦᱮᱸᱥᱮ ᱵᱟᱝ᱾ ᱛᱚ ᱱᱚᱝᱠᱟ ᱡᱮ ᱪᱟᱸᱫᱳ ᱵᱚᱸᱜᱟ ᱴᱷᱮᱱᱤᱧ ᱱᱮᱦᱚᱨᱚᱜ-ᱟ ᱟᱞᱚ ᱱᱚᱝᱠᱟ ᱟᱞᱚ ᱦᱩᱭ ᱵᱟᱲᱟᱜ ᱢᱟ, ᱦᱮᱸ ᱥᱮ ᱵᱟᱝ ᱟᱹᱰᱤ ᱥᱩᱫᱩ ᱧᱮᱞᱚᱜ ᱠᱟᱱᱟ ᱡᱮ ᱢᱤᱫᱴᱮᱱ ᱦᱚᱲ ᱢᱟ ᱟᱹᱰᱤ ᱫᱩᱠ ᱥᱟᱞᱟᱜ ᱜᱮ ᱱᱚᱣᱟ ᱫᱷᱩᱲᱤ ᱫᱷᱟᱹᱨᱛᱤ ᱵᱟᱹᱜᱤ ᱠᱟᱫᱟᱭ᱾ ᱡᱮ ᱱᱚᱜᱚᱭ ᱞᱚᱥᱚᱫ ᱨᱮ ᱯᱩᱨᱟᱹ ᱵᱤᱫ ᱠᱟᱱᱟᱭ ᱚᱝᱠᱟ ᱵᱤᱫ ᱠᱟᱛᱮᱜ ᱜᱮ ᱱᱚᱣᱟ ᱫᱷᱟᱹᱨᱛᱤ ᱵᱟᱹᱜᱤ ᱠᱟᱫᱟᱭ ᱛᱚ ᱚᱱᱟ ᱥᱟᱶ ᱥᱟᱶᱛᱮ ᱟᱢ ᱟᱭᱢᱟ ᱜᱟᱱ ᱰᱟᱝᱨᱤ ᱠᱚ ᱢᱮᱨᱚᱢ ᱠᱚ ᱦᱮᱸ ᱥᱮ ᱵᱟᱝ ᱩᱝᱠᱩ ᱦᱚᱸᱠᱚ ᱟᱛᱩ ᱪᱟᱞᱟᱣ ᱠᱟᱱᱟ, ᱛᱚ ᱚᱲᱟᱜ ᱠᱚᱦᱚᱸ ᱢᱟᱨᱟᱝ ᱢᱟᱨᱟᱝ ᱚᱲᱟᱜ ᱨᱟᱹᱯᱩᱫ ᱠᱟᱱᱟ ᱛᱚ ᱟᱥᱟᱢ ᱨᱮ ᱡᱟᱦᱟᱸ ᱞᱮᱠᱟ ᱦᱩᱭᱱᱟ ᱚᱝᱠᱟᱱ ᱜᱷᱚᱴᱚᱱ ᱠᱚᱫᱚ ᱟᱞᱚ ᱦᱳᱭᱳᱜ ᱢᱟ ᱟᱯᱮ ᱥᱮᱫ ᱟᱹᱞᱤᱧ ᱦᱚᱞᱤᱧ ᱱᱮᱦᱚᱨᱚᱜ ᱜᱮᱭᱟ ᱦᱮᱸᱥᱮ ᱵᱟᱝ᱾
ᱦᱳᱭ ᱜᱚᱝᱠᱮ ᱟᱫᱚ ᱡᱟᱦᱟᱸ ᱞᱮᱠᱟ ᱧᱮᱞ ᱦᱚᱸ ᱧᱮᱞ ᱵᱟᱲᱟ ᱦᱳᱭ ᱠᱟᱱ ᱜᱮᱭᱟ ᱮᱸ ᱱᱚᱣᱟ ᱢᱳᱵᱟᱭᱤᱞ ᱠᱚ ᱛᱟᱞᱟ ᱛᱮᱜᱮ ᱟᱫᱚ ᱮᱸᱰᱮᱠᱷᱟᱱ ᱤᱧ ᱦᱚᱧ ᱟᱥᱚᱜ-ᱟ ᱟᱞᱮ ᱥᱮᱫ ᱫᱚ ᱱᱚᱝᱠᱟ ᱫᱚ ᱡᱟᱛᱮ ᱟᱞᱚ ᱦᱩᱭᱩᱜ ᱢᱟ᱾ ᱟᱨ ᱱᱚᱝᱠᱟ ᱧᱮᱞ ᱵᱟᱲᱟ ᱦᱳᱭ ᱠᱟᱱᱟ ᱟᱞᱮ ᱠᱷᱚᱱ ᱵᱟᱨᱭᱟ ᱟᱹᱛᱳ ᱦᱟᱱᱟ ᱫᱷᱟᱨᱮ ᱨᱮ ᱱᱟᱦᱟᱜ ᱱᱚᱜᱚᱝᱠᱟ ᱰᱩᱵᱟᱹ ᱫᱟᱜ ᱦᱮᱡ ᱵᱟᱲᱟ ᱠᱟᱱᱟ᱾ ᱟᱫᱚ ᱮᱸᱰᱮᱠᱷᱟᱱ ᱢᱤᱫ ᱮᱸ ᱪᱟᱸᱫᱳ ᱫᱷᱚᱨᱮ ᱛᱟᱦᱮᱱᱟ ᱱᱟᱦᱟᱜ ᱱᱚᱣᱟ ᱰᱩᱵᱟᱹ ᱫᱟᱜ ᱫᱚ ᱟᱨ ᱱᱚᱝᱠᱟ ᱢᱤᱫ ᱛᱟᱞᱟ ᱚᱲᱟᱜ ᱫᱚ ᱱᱚᱜᱚᱭ ᱤᱴᱟᱹ ᱨᱮᱱᱟᱜ ᱚᱲᱟᱜ ᱫᱚ ᱱᱟᱦᱟᱜ ᱱᱚᱣᱟ ᱰᱩᱵᱟᱹ ᱫᱟᱜ ᱛᱮᱜᱮ ᱩᱱᱩᱢ ᱠᱚᱜ-ᱟ᱾ ᱩᱱᱟᱹᱜ ᱰᱷᱮᱨ ᱰᱷᱮᱨ ᱱᱟᱦᱟᱜ ᱫᱟᱜ ᱦᱤᱡᱩᱜ-ᱟ ᱜᱚᱝᱠᱮ ᱟᱫᱚ ᱪᱤᱠᱟᱹᱛᱮ ᱢᱟᱥᱮᱢ ᱛᱟᱦᱮᱱ-ᱟ᱾
ᱦᱳᱭ ᱜᱚᱝᱠᱮ᱾ ᱚᱝᱠᱟ ᱫᱚ ᱟᱹᱰᱤ ᱫᱩᱠ ᱨᱮᱭᱟᱜ ᱠᱟᱛᱷᱟ ᱠᱟᱱ ᱜᱮᱭᱟ, ᱛᱚ ᱟᱯᱮ ᱫᱚ ᱱᱚᱣᱟ ᱠᱟᱛᱷᱟ ᱠᱚ ᱟᱨᱠᱤ ᱟᱛᱳ ᱨᱮᱱ ᱡᱟᱦᱟᱸᱭ ᱥᱮ ᱟᱯᱮ ᱵᱞᱚᱠ ᱨᱮᱱ ᱡᱟᱦᱟᱸᱭ ᱥᱚᱨᱠᱟᱨ ᱠᱚ ᱢᱮᱱᱟᱜ ᱠᱚᱣᱟ ᱩᱝᱠᱩ ᱩᱝᱠᱩ ᱵᱟᱯᱮ ᱢᱮᱱ ᱠᱟᱜ ᱠᱚᱣᱟ?
ᱦᱮᱸ ᱟᱫᱚ ᱱᱟᱦᱟᱜ ᱜᱚᱝᱠᱮ ᱢᱮᱱᱫᱚ ᱢᱮᱱ ᱵᱟᱲᱟ ᱦᱩᱭᱩ ᱠᱟᱱ ᱜᱮᱭᱟ, ᱟᱫᱚ ᱡᱟᱦᱟᱸ ᱥᱚᱨᱠᱟᱨᱟᱜ ᱟᱭᱟᱜ ᱡᱟᱦᱟᱸ ᱫᱟᱭᱤᱛᱛᱚ ᱢᱮᱱᱟᱜ ᱛᱟᱭᱟ ᱩᱱᱤ ᱫᱚ ᱮᱸ ᱱᱚᱝᱠᱟ ᱰᱩᱵᱟᱹ ᱫᱟᱜ ᱛᱮ ᱠᱤᱪᱷᱩᱜᱟᱱ ᱡᱩᱫᱤ ᱡᱤᱱᱤᱥ ᱠᱚ ᱠᱷᱚᱭ ᱠᱷᱩᱛᱤᱜ ᱛᱟᱢᱟ ᱡᱮᱢᱚᱱ ᱚᱲᱟᱜ ᱠᱚ ᱨᱟᱯᱩᱫ ᱞᱮᱱ ᱛᱟᱢ ᱠᱷᱟᱱ ᱫᱚ ᱟᱫᱚᱢ ᱡᱟᱱᱟᱣ ᱠᱷᱟᱱ ᱫᱚ ᱮᱢ ᱫᱚᱠᱚ ᱮᱢᱟᱢᱟ, ᱟᱫᱚ ᱮᱸᱰᱮ ᱠᱷᱟᱱ ᱞᱟᱦᱟ ᱞᱮᱠᱟ ᱡᱟᱦᱟᱸ ᱞᱮᱠᱟ ᱚᱲᱟᱜ ᱛᱟᱦᱮᱸ ᱠᱟᱱ ᱛᱟᱢᱟ ᱩᱱᱟᱹᱜ ᱜᱟᱱ ᱫᱚ ᱦᱳᱭᱛᱚ ᱵᱟᱢ ᱧᱟᱢ ᱨᱮᱦᱚᱸ ᱟᱨ ᱱᱚᱜᱚᱭ ᱡᱮᱢᱚᱱ ᱦᱳᱲᱳ ᱠᱚᱠᱚ ᱨᱚᱦᱚᱭ ᱛᱮᱣᱟᱜ ᱠᱟᱫᱟ ᱟᱨ ᱱᱤᱛᱳᱜ ᱡᱩᱫᱤ ᱮᱸ ᱱᱚᱣᱟ ᱰᱩᱵᱟᱹ ᱫᱟᱜ ᱡᱩᱫᱤ ᱥᱮᱴᱮᱨᱚᱜ-ᱟ ᱟᱫᱚ ᱱᱚᱝᱠᱟ ᱢᱤᱫ ᱪᱟᱸᱫᱳ ᱫᱷᱚᱨᱮ ᱡᱩᱫᱤ ᱫᱟᱜ ᱛᱟᱸᱦᱮᱱᱟ ᱩᱱᱟᱹᱜ ᱮᱸ ᱮᱸ ᱢᱤᱫ ᱚᱱᱩᱯᱩᱨᱩᱥ ᱫᱟᱜ ᱟᱫᱚ ᱱᱚᱣᱟ ᱫᱟᱜ ᱛᱮᱦᱚᱸ ᱥᱟᱱᱟᱢ ᱦᱩᱲᱩ ᱠᱚ ᱜᱟᱞᱟᱣ ᱪᱟᱵᱟᱜ-ᱟ ᱾ ᱟᱫᱚ ᱱᱚᱣᱟ ᱦᱳᱲᱳ ᱠᱚᱨᱮᱱᱟᱜ ᱠᱷᱚᱛᱤ ᱯᱩᱨᱚᱱ ᱦᱚᱸ ᱮᱢ ᱫᱚᱠᱚ ᱮᱢᱚᱜ ᱜᱮᱭᱟ ᱟᱫᱚ ᱮᱸᱰᱮᱠᱷᱟᱱ ᱱᱚᱣᱟ ᱠᱷᱚᱛᱤ ᱯᱩᱨᱚᱱ ᱜᱮ ᱟᱫᱚ ᱟᱵᱚᱣᱟᱜ ᱮᱸ ᱱᱚᱣᱟ ᱥᱚᱝᱥᱟᱨᱟᱜ ᱫᱚ ᱪᱟᱞᱟᱜ-ᱟ ᱜᱚᱝᱠᱮ?
ᱦᱮᱸ ᱜᱚᱝᱠᱮ ᱟᱫᱚ ᱱᱚᱸᱰᱮ ᱢᱤᱫᱴᱮᱱ ᱠᱩᱠᱞᱤ ᱟᱹᱞᱤᱧᱟᱜ ᱨᱟᱠᱟᱵ ᱠᱟᱱ ᱛᱟᱹᱞᱤᱧᱟ ᱡᱮ ᱱᱚᱝᱠᱟ ᱡᱮ ᱡᱟᱦᱟᱸᱵᱤᱱ ᱞᱟᱹᱭ ᱠᱮᱫ ᱫᱚ ᱡᱮ ᱚᱲᱟᱜ ᱠᱚ ᱨᱟᱹᱯᱩᱫ ᱞᱮᱠᱷᱟᱱ ᱥᱚᱨᱠᱟᱨ ᱠᱷᱚᱱ ᱥᱮ ᱡᱟᱦᱟᱸᱭ ᱠᱷᱚᱱ ᱟᱫᱚ ᱮᱸ ᱮᱢᱚᱜ ᱜᱮᱭᱟ ᱠᱚ ᱦᱮᱸ ᱥᱮ ᱵᱟᱝ? ᱟᱫᱚ ᱚᱝᱠᱟᱜᱮ ᱡᱮ ᱱᱚᱜᱚᱭ ᱦᱩᱲᱩ ᱠᱚ ᱟᱨᱠᱤ ᱡᱟᱦᱟᱸ ᱡᱩᱫᱤ ᱱᱚᱝᱠᱟ ᱩᱸ ᱰᱩᱵᱟᱹᱜ ᱜᱮᱭᱟ ᱦᱮᱸᱥᱮ ᱵᱟᱝ ᱢᱟᱱᱮ ᱫᱟᱜ ᱛᱮ ᱛᱚ ᱚᱱᱟ ᱨᱮᱭᱟᱜ ᱠᱷᱚᱛᱤ ᱯᱩᱨᱚᱱ ᱦᱚᱸ ᱥᱚᱨᱠᱟᱨ ᱮᱢᱚᱜ ᱮᱢ ᱫᱚ ᱮᱢᱚᱜᱟᱭ ᱢᱟᱱᱮ ᱪᱮᱫ ᱞᱮᱠᱟ ᱮᱢᱚᱜᱟᱭ ᱡᱮ ᱢᱟᱱᱮ ᱚᱲᱟᱜ ᱞᱮᱠᱟ ᱡᱟᱸᱦᱟ ᱞᱮᱠᱟ ᱮᱢᱟᱜ ᱯᱮᱭᱟᱭ ᱚᱱᱠᱟ ᱠᱷᱚᱛᱤ ᱯᱩᱨᱚᱱ ᱥᱮ ᱚᱱᱟ ᱠᱷᱚᱱ ᱫᱚ ᱠᱟᱹᱴᱤᱡ ᱵᱮᱥ ᱫᱷᱟᱨᱟ ᱜᱮ?
ᱟᱻ ᱦᱮᱸ ᱜᱚᱝᱠᱮ ᱟᱫᱚ ᱱᱚᱣᱟ ᱡᱟᱸᱦᱟ ᱵᱟᱹᱫᱽ ᱵᱟᱹᱭᱦᱟᱹᱲ ᱠᱚᱨᱮᱱᱟᱜ ᱡᱮ ᱨᱚᱦᱚᱭ ᱛᱮᱣᱟᱜ ᱠᱟᱫᱟ ᱟᱫᱚ ᱱᱚᱣᱟ ᱦᱩᱲᱩ ᱡᱩᱫᱤ ᱱᱚᱜᱼᱚ ᱱᱚᱣᱟ ᱰᱩᱵᱟᱹ ᱫᱟᱜ ᱛᱮ ᱟᱫᱚ ᱱᱚᱝᱠᱟ ᱜᱟᱞᱟᱣ ᱪᱟᱵᱟᱜᱼᱟ ᱾ ᱟᱫᱚ ᱱᱚᱣᱟ ᱨᱮᱱᱟᱜ ᱠᱷᱚᱛᱤ ᱯᱩᱨᱚᱱ ᱫᱚ ᱱᱚᱝᱠᱟ ᱦᱟᱜ ᱜᱚᱝᱠᱮ ᱯᱚᱭᱥᱟ ᱠᱚᱜᱮ ᱮᱢᱚᱜ ᱜᱮᱭᱟᱭ ᱟᱫᱚ ᱦᱳᱭᱛᱳ ᱡᱟᱸᱦᱟ ᱛᱤᱱᱟᱹᱜ ᱟᱢᱟᱜ ᱦᱩᱭ ᱠᱚᱜ ᱛᱟᱢᱟ ᱦᱳᱲᱳ ᱥᱮ ᱵᱟᱝ ᱦᱩᱭ ᱠᱚᱜ ᱛᱟᱢᱟ ᱟᱫᱚ ᱱᱚᱣᱟ ᱫᱚ ᱪᱤᱠᱟᱹᱛᱮᱢ ᱵᱟᱲᱟᱭ ᱠᱮᱭᱟ ᱦᱮᱸ
ᱦᱮᱸ ᱼ
ᱯᱚᱭᱥᱟ ᱫᱚ ᱮᱢ ᱫᱚᱭ ᱮᱢᱚᱜ ᱜᱮᱭᱟ ᱟᱫᱚ ᱮᱸᱰᱮᱠᱷᱟᱱ ᱯᱟᱪᱮᱫ ᱜᱤ ᱱᱤᱭᱟᱹ ᱫᱷᱟᱣ ᱫᱚ ᱵᱟᱹᱲᱛᱤ ᱧᱚᱜ ᱦᱩᱭ ᱠᱚᱜ ᱦᱳᱲᱳ ᱥᱮ ᱰᱷᱮᱨ ᱧᱚᱜ ᱦᱩᱭ ᱠᱚᱜ ᱪᱤᱠᱟᱹ ᱛᱮᱢ ᱵᱟᱲᱟᱭ ᱠᱮᱭᱼᱟ ᱟᱫᱚ ᱱᱚᱜᱼᱚ ᱱᱚᱝᱠᱟ ᱮᱻ ᱰᱩᱵᱟᱹ ᱦᱮᱡ ᱞᱮᱱᱠᱷᱟᱱ ᱞᱚᱥ ᱫᱚ ᱜᱚᱝᱠᱮ ᱫᱚᱢᱮ ᱜᱮ ᱞᱚᱥ ᱜᱮᱭᱟ ᱾ ᱥᱟᱶᱛᱮ ᱟᱭᱢᱟ ᱞᱮᱠᱟᱱᱟᱜ ᱡᱤᱱᱤᱥ ᱠᱚ ᱠᱷᱚᱛᱤ ᱦᱚᱸ ᱠᱷᱚᱛᱤᱜ ᱜᱮᱭᱟ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱮ ᱛᱚ ᱟᱫᱚ ᱚᱱᱟ ᱦᱚᱸ ᱟᱵᱚ ᱦᱚᱸ ᱛᱚ ᱞᱟᱦᱟ ᱛᱮᱫᱚ ᱵᱟᱵᱚᱱ ᱵᱟᱲᱟᱭᱟ ᱥᱮ ᱦᱮᱸ ᱥᱮ ᱵᱟᱝ ᱡᱮ ᱛᱤᱱᱟᱹᱜ ᱜᱟᱱ ᱦᱩᱭ ᱠᱚᱜ ᱛᱟᱵᱚᱱ ᱠᱮᱭᱟ? ᱥᱮ ᱞᱟᱵᱷ ᱠᱚᱜ ᱛᱟᱵᱚᱱ ᱠᱮᱭᱟ ᱥᱮ ᱠᱷᱚᱛᱤ ᱠᱚᱜ ᱛᱟᱵᱚᱱ ᱠᱮᱭᱟ ᱚᱱᱟ ᱪᱤᱜ ᱜᱤ ᱵᱟᱵᱚᱱ ᱵᱟᱲᱟᱭ ᱛᱟᱦᱮᱸᱜ ᱦᱮᱸ ᱥᱮ ᱟᱫᱚ ᱟᱡ ᱥᱚᱨᱠᱟᱨ ᱡᱟᱦᱟᱸ ᱢᱚᱱᱮ ᱠᱟᱫᱟᱭ ᱟᱭᱟᱜ ᱠᱩᱥᱤ ᱢᱚᱱᱮ ᱛᱮᱜᱮ ᱮᱢ ᱠᱟᱫᱟᱭ ᱦᱮᱸ ᱥᱮ ᱵᱟᱝ ᱟᱨ ᱱᱚᱣᱟ ᱠᱚ ᱡᱟᱦᱟᱸ ᱦᱳᱭᱳᱜ ᱠᱟᱱ ᱛᱟᱵᱚᱱ ᱫᱚ ᱦᱮᱸ ᱥᱮ ᱵᱟᱝ ᱰᱩᱵᱟᱹ ᱠᱚ ᱦᱮᱸ ᱥᱮ ᱵᱟᱝ ᱱᱚᱣᱟ ᱫᱚ ᱯᱨᱚᱠᱤᱛᱤᱭᱟᱜ ᱜᱮ ᱢᱤᱫᱴᱮᱱ ᱦᱤᱸᱥ ᱠᱟᱱᱟ ᱦᱮᱸ ᱥᱮ ᱵᱟᱝᱼᱟ?
ᱦᱳᱭ ᱾ ᱱᱚᱣᱟ ᱫᱚ ᱢᱤᱜᱴᱟᱝ ᱞᱟᱹᱭ ᱜᱟᱱᱚᱜᱼᱟ ᱱᱚᱣᱟ ᱮ ᱟᱵᱚ ᱱᱚᱣᱟ ᱫᱷᱩᱲᱤ ᱫᱷᱟᱹᱨᱛᱤ ᱨᱮᱱᱟᱜ ᱢᱤᱜᱴᱟᱝ ᱯᱟᱴᱷ ᱠᱟᱱᱟ ᱾ ᱟᱫᱚ ᱜᱚᱢᱠᱮ ᱱᱚᱝᱠᱟ ᱠᱤ ᱱᱚᱣᱟ ᱰᱩᱵᱟᱹ ᱫᱟᱜ ᱠᱚᱞᱟᱝ ᱜᱚᱞᱯᱚ ᱵᱟᱲᱟᱭᱮᱫ ᱠᱟᱱ ᱠᱷᱟᱱ ᱤᱧ ᱫᱤᱥᱟᱹ ᱠᱮᱫᱟ ᱟᱞᱮ ᱟᱛᱳ ᱨᱮ ᱡᱟᱦᱟᱸᱭ ᱦᱚᱲ ᱠᱚ ᱠᱚ ᱛᱟᱦᱮᱸ ᱠᱟᱱᱟ ᱱᱟᱸᱦᱟᱜ ᱱᱩᱠᱩ ᱦᱚᱸ ᱯᱳᱭᱞᱳ ᱫᱚ ᱱᱟᱦᱟᱜ ᱰᱩᱵᱟᱹ ᱫᱤᱥᱚᱢ ᱨᱮᱱ ᱦᱚᱲ ᱜᱮᱠᱚ ᱛᱟᱦᱮᱸ ᱠᱟᱱᱟ ᱦᱮᱸ ᱟᱫᱚ ᱮᱸᱰᱮᱠᱷᱟᱱ ᱱᱚᱜᱼᱚ ᱱᱚᱝᱠᱟ ᱚᱱᱛᱮ ᱫᱚ ᱫᱚᱢᱮ ᱰᱩᱵᱟᱹ ᱵᱟᱲᱟᱜ ᱛᱮ ᱟᱫᱚ ᱚᱸᱰᱮ ᱠᱷᱚᱱ ᱫᱚ ᱱᱟᱦᱟᱜ ᱱᱚᱜᱼᱚᱭ ᱱᱤᱛᱚᱜ ᱡᱟᱦᱟᱸ ᱢᱤᱜᱴᱟᱝ ᱟᱹᱛᱩ ᱠᱟᱱᱟ ᱮᱸ ᱱᱚᱣᱟ ᱩᱱᱫᱚ ᱱᱚᱸᱰᱮ ᱫᱚ ᱵᱤᱨ ᱜᱟᱡᱟᱲ ᱠᱩ ᱛᱟᱦᱮᱸ ᱠᱟᱱᱟ ᱟᱫᱚ ᱚᱱᱛᱮ ᱠᱷᱚᱱ ᱱᱚᱸᱰᱮ ᱦᱮᱡ ᱠᱟᱛᱮ ᱢᱟᱜ ᱥᱟᱯᱟ ᱵᱟᱲᱟ ᱠᱮᱫᱟ ᱠᱚ ᱟᱫᱚ ᱟᱛᱮ ᱱᱚᱸᱰᱮ ᱫᱚ ᱠᱚ ᱚᱲᱟᱜ ᱫᱩᱣᱟᱹᱨ ᱠᱚ ᱵᱮᱱᱟᱣ ᱠᱟᱫ ᱛᱟᱞᱮᱭᱟ ᱟᱨ ᱵᱟᱠᱷᱟᱱ ᱟᱞᱮ ᱦᱚᱸ ᱤᱱᱟᱹ ᱞᱟᱦᱟ ᱫᱚ ᱱᱚᱣᱟ ᱰᱩᱵᱟᱹ ᱛᱮᱜᱮᱞᱮᱱ ᱦᱚᱲ ᱜᱮᱞᱮ ᱛᱟᱦᱮᱸ ᱠᱟᱱᱟ ᱾
ᱟᱪᱪᱷᱟ ᱟᱪᱪᱷᱟ ᱟᱪᱪᱷᱟ ᱾ ᱛᱚ ᱜᱚᱝᱠᱮ ᱟᱯᱮ ᱟᱢ ᱟᱵᱤᱱ ᱵᱤᱱ ᱞᱟᱹᱭ ᱠᱮᱫᱟ ᱟᱯᱮ ᱫᱚ ᱰᱩᱵᱟᱹ ᱥᱮᱜ ᱨᱮᱱ ᱦᱚᱲ ᱠᱟᱱᱟ ᱯᱮ ᱦᱮᱸ ᱥᱮ ᱵᱟᱝ ᱛᱚ ᱡᱟᱦᱟᱱᱟᱜ ᱡᱩᱫᱤ ᱮᱸ ᱵᱟᱱ ᱠᱚ ᱦᱩᱭᱩᱜᱼᱟ ᱦᱮᱸ ᱥᱮ ᱵᱟᱝ ᱛᱚ ᱩᱱᱫᱚ ᱟᱯᱮ ᱫᱚ ᱯᱟᱭᱨᱟ ᱠᱟᱛᱮᱜ ᱯᱮ ᱵᱟᱧᱪᱟᱣ ᱫᱟᱲᱮᱜ ᱜᱮᱭᱟ ᱦᱮᱸ ᱥᱮ ᱵᱟᱝ?
ᱮᱸ ᱦᱮᱸ ᱟᱫᱚ ᱱᱚᱼᱚ ᱱᱚᱝᱠᱟ ᱦᱟᱨᱟ ᱡᱩᱣᱟᱹᱱ ᱮᱸ ᱫᱟᱲᱮᱭᱟᱱ ᱦᱚᱲ ᱫᱚ ᱱᱟᱦᱟᱜ ᱱᱚᱣᱟᱼᱼ ᱯᱟᱭᱨᱟ ᱠᱟᱛᱮᱜ ᱫᱚᱢ ᱵᱟᱧᱪᱟᱜ ᱜᱮᱭᱟ ᱮᱸᱰᱮᱠᱷᱟᱱᱼᱼ ᱟᱫᱚ ᱱᱚᱼᱚ ᱱᱚᱝᱠᱟ ᱰᱩᱵᱟᱹ ᱫᱟᱜ ᱛᱚ ᱧᱤᱫᱟᱹ ᱵᱮᱲᱟ ᱡᱩᱫᱤ ᱨᱟᱠᱟᱵ ᱦᱮᱡ ᱟᱢᱟ ᱚᱲᱟᱜ ᱥᱮᱫᱼᱼ ᱟᱫᱚ ᱩᱱᱫᱚ ᱧᱤᱫᱟᱹ ᱵᱮᱲᱟ ᱚᱠᱟ ᱥᱮᱱ ᱮᱢ ᱫᱟᱹᱲ ᱵᱟᱲᱟᱭᱟ ᱾ ᱫᱤᱱ ᱵᱮᱲᱟ ᱨᱮᱠᱷᱟᱱ ᱢᱟ ᱢᱮᱫ ᱢᱟᱨᱥᱟᱞ ᱛᱮ ᱡᱚᱛᱚᱢ ᱧᱮᱞ ᱧᱟᱢᱟ ᱵᱟᱝ ᱱᱚᱣᱟ ᱠᱚᱨᱮ ᱫᱚ ᱫᱟᱜᱽ ᱵᱟᱹᱱᱩᱜᱼᱟ ᱾ ᱮᱸ ᱱᱚᱝᱠᱟ ᱱᱚᱝᱠᱟ ᱛᱮ ᱪᱟᱞᱟᱜ ᱦᱩᱭᱩᱜᱼᱟ ᱟᱫᱚ ᱵᱟᱠᱚ ᱦᱩᱭᱩᱜ ᱠᱷᱟᱱ ᱨᱟᱥᱛᱟ ᱥᱮᱫ ᱪᱟᱞᱟᱜ ᱦᱩᱭᱩᱜᱼᱟ ᱥᱮᱼᱼ ᱟᱹᱰᱤ ᱦᱚᱲ ᱠᱚᱫᱚ ᱧᱮᱞ ᱵᱟᱲᱟ ᱦᱚᱜ ᱚᱝᱠᱟ ᱨᱮᱞ ᱱᱚᱣᱟ ᱫᱚ ᱩᱥᱩᱞ ᱩᱥᱩᱞ ᱜᱮ ᱛᱟᱦᱮᱱᱟ ᱛᱚ ᱾
ᱦᱮᱸ ᱾
ᱱᱚᱣᱟ ᱨᱮᱞ ᱰᱟᱦᱟᱨ ᱫᱷᱟᱨᱮ ᱫᱷᱟᱨᱮ ᱛᱮ ᱱᱟᱦᱟᱜ ᱠᱚ ᱛᱟᱦᱮᱸ ᱵᱟᱲᱟᱜ ᱜᱮᱭᱟ ᱾ ᱟᱨ ᱤᱱᱟᱹ ᱡᱩᱫᱤ ᱦᱤᱡᱩᱜᱼᱟ ᱟᱢᱫᱚ ᱟᱢᱟᱜ ᱛᱷᱟᱹᱨᱤ ᱵᱟᱹᱴᱤ ᱴᱩᱠᱩᱡᱼᱼ ᱟᱨ ᱪᱟᱣᱞᱮ ᱦᱩᱲᱩ ᱠᱚ ᱱᱚᱣᱟ ᱠᱚᱢ ᱜᱮᱢᱮᱨᱟ ᱾ ᱥᱮ ᱟᱢ ᱨᱮᱱ ᱟᱨᱦᱚᱸ ᱡᱟᱦᱟᱸᱭ ᱢᱤᱦᱩ ᱢᱮᱨᱚᱢ ᱜᱟᱹᱭ ᱰᱟᱝᱨᱟ ᱱᱩᱠᱩ ᱠᱚ ᱢᱮᱱᱟᱜ ᱠᱚ ᱱᱩᱠᱩᱢ ᱤᱫᱤᱼᱼ ᱠᱚᱣᱟ ᱚᱱᱟᱛᱮ ᱟᱸ ᱰᱩᱵᱟᱹ ᱢᱟ ᱦᱮᱡ ᱢᱟ ᱦᱤᱡᱚᱜ ᱠᱟᱱ ᱜᱮᱭᱟ ᱟᱫᱚᱼᱼ ᱫᱤᱞ ᱨᱤᱜᱤ ᱠᱷᱟᱱ ᱮ ᱱᱟᱯᱟᱭ ᱫᱚ ᱥᱮ ᱪᱮᱫ ᱜᱚᱝᱠᱮ,
ᱦᱮᱸ ᱜᱚᱝᱠᱮ ᱾ ᱛᱚ ᱠᱟᱛᱷᱟ ᱫᱚ ᱟᱹᱰᱤ ᱥᱟᱹᱨᱤ ᱜᱤᱵᱮᱱ ᱞᱟᱹᱭ ᱠᱮᱫᱟ ᱢᱮᱱᱠᱷᱟᱱ ᱱᱮ ᱦᱚᱲ ᱟᱞᱮ ᱚᱱᱛᱮ ᱨᱮᱱ ᱦᱚᱲ ᱦᱚᱸ ᱯᱟᱭᱨᱟ ᱫᱚᱞᱮ ᱜᱟᱱ ᱜᱮᱭᱟ ᱾ ᱛᱚ ᱚᱱᱠᱟ ᱯᱟᱭᱨᱟ ᱫᱚ ᱵᱟᱞᱮ ᱜᱟᱱ ᱜᱮᱭᱟ ᱡᱮ ᱵᱟᱱ ᱠᱚ ᱦᱮᱡ ᱞᱮᱱᱠᱷᱟᱱ ᱡᱮᱞᱮ ᱮᱠᱫᱚᱢ, ᱮ ᱯᱟᱨᱚᱢ ᱜᱚᱫᱚᱜ ᱟᱞᱮ ᱱᱚᱝᱠᱟᱱ ᱯᱟᱭᱨᱟ ᱠᱚᱫᱚ ᱵᱟᱞᱮ ᱜᱮᱭᱟ ᱟᱞᱮ ᱫᱚ ᱡᱟ ᱚᱱᱮ ᱯᱩᱠᱷᱨᱤ ᱠᱚᱨᱮ ᱜᱮᱞᱮᱼᱼ ᱯᱟᱭᱨᱟ ᱵᱟᱲᱟᱜ ᱜᱮᱭᱟ ᱟᱞᱮ ᱥᱮᱫ ᱨᱮᱱ ᱦᱚᱲ ᱠᱚᱫᱚ ᱾
ᱵᱟᱝᱼᱟ, ᱦᱳᱭ ᱜᱚᱝᱠᱮ ᱟᱨ ᱡᱟᱦᱟᱸ ᱞᱮᱠᱟ ᱱᱟᱦᱟᱜ ᱧᱮᱞᱚᱜ ᱠᱟᱱᱟ ᱱᱚᱜᱼᱚ ᱱᱚᱝᱠᱟ ᱾ ᱮᱸ ᱯᱮ ᱥᱮᱨᱢᱟ ᱞᱟᱦᱟᱨᱮ ᱱᱚᱝᱠᱟ ᱰᱩᱵᱟᱹ ᱫᱟᱜ ᱥᱮᱴᱮᱨ ᱞᱮᱱᱟ ᱟᱨᱼᱼ ᱟᱞᱮ ᱟᱹᱛᱩ ᱫᱚ ᱵᱟᱝ ᱱᱟᱦᱟᱜ ᱟᱸ ᱚᱱᱮᱧ ᱞᱟᱹᱭ ᱠᱮᱫᱟ ᱟᱞᱮ ᱠᱷᱚᱱ ᱵᱟᱨᱭᱟ ᱟᱹᱛᱩ ᱦᱟᱱᱟ ᱥᱟᱨᱮ ᱾ ᱮᱸ ᱱᱚᱱᱰᱮ ᱫᱚᱼᱼ ᱱᱚᱝᱠᱟ ᱰᱩᱵᱟᱹ ᱫᱟᱜ ᱦᱮᱡ ᱞᱮᱱᱟ ᱟᱫᱚ ᱦᱟᱹᱠᱩ ᱠᱚᱦᱚᱸ ᱫᱚᱢᱮ ᱠᱚ ᱥᱟᱵ ᱵᱟᱲᱟ ᱠᱮᱫ ᱠᱚᱣᱟ ᱦᱮᱸ ᱾ ᱟᱫᱚ ᱱᱩᱠᱩ ᱦᱟᱹᱠᱩ ᱦᱚᱸ ᱱᱚᱣᱟ ᱰᱩᱵᱟᱹ ᱫᱟᱜ ᱨᱮ ᱵᱟᱝ ᱫᱚ ᱢᱚᱡᱽ ᱫᱟᱜ ᱨᱮᱱ ᱵᱟᱝ ᱫᱚ ᱵᱟᱹᱲᱤᱡ ᱫᱟᱜ ᱨᱮᱱᱼᱼ ᱱᱚᱜᱼᱚ ᱱᱚᱝᱠᱟ ᱵᱟᱡᱟᱨ ᱮᱞᱟᱠᱟ ᱥᱚᱦᱚᱨ ᱮᱞᱟᱠᱟ ᱠᱚᱨᱮᱼᱼ ᱟᱭᱢᱟ ᱨᱚᱠᱚᱢ ᱰᱮᱨᱮᱱ ᱠᱚᱨᱮ ᱵᱟᱹᱲᱤᱡ ᱫᱟᱜ ᱛᱟᱦᱮᱱᱟ ᱥᱟᱶᱛᱮᱼᱼ ᱱᱚᱼᱚ ᱱᱚᱝᱠᱟ ᱥᱮᱭᱟ ᱫᱟᱜ ᱠᱚ ᱛᱟᱦᱮᱱᱟ ᱱᱚᱜᱼᱚ ᱱᱚᱣᱟ ᱠᱚ ᱫᱟᱜ ᱢᱮᱥᱟ ᱠᱟᱛᱮᱜ ᱱᱩᱠᱩ ᱦᱟᱹᱠᱩ ᱦᱚᱸ ᱚᱠᱟ ᱞᱮᱠᱟᱱ ᱫᱟᱜ ᱨᱮᱢ ᱪᱟᱼᱼ ᱠᱚ ᱦᱮᱡ ᱠᱟᱱᱟ, ᱟᱫᱚ ᱱᱩᱠᱩ ᱦᱟᱹᱠᱩ ᱠᱚ ᱡᱚᱢ ᱵᱟᱲᱟ ᱠᱟᱛᱮᱫ ᱜᱚᱝᱠᱮ ᱟᱹᱰᱤ ᱟᱭᱢᱟ ᱦᱚᱲᱜᱮ ᱜᱚᱡᱠᱚ ᱜᱚᱡ ᱞᱮᱱᱟ ᱦᱮᱸ ᱥᱮ ᱾
ᱦᱮᱸ ᱜᱚᱝᱠᱮ ᱟᱫᱚ ᱟᱫᱚ ᱵᱟᱵᱚᱱ ᱵᱩᱡ ᱫᱟᱲᱮᱭᱟᱜ ᱠᱟᱱᱟ ᱥᱮ ᱦᱮᱸ ᱚᱱᱠᱟᱼᱼ ᱚᱠᱟ ᱫᱟᱜ ᱨᱮᱱ ᱠᱟᱱᱟ ᱠᱚ ᱡᱮ ᱱᱚᱣᱟ ᱦᱩᱭ ᱫᱟᱲᱮᱭᱟᱜᱼᱟ ᱱᱚᱣᱟ ᱡᱟᱦᱟᱸ ᱟᱵᱚ ᱦᱟᱱᱮ ᱠᱟᱹᱨᱠᱷᱟᱱᱟ ᱠᱚ ᱢᱮᱱᱮᱜ ᱛᱟᱵᱚᱱᱟ ᱚᱸᱰᱮᱱᱟᱜ ᱚᱱᱮ ᱡᱟᱦᱟᱸ ᱫᱷᱩᱣᱟᱹᱼᱼ ᱠᱚᱠᱚ ᱢᱮᱥᱟ ᱠᱟᱛᱮᱜ ᱦᱟᱱᱟ ᱱᱚᱣᱟ ᱛᱟᱨᱯᱚᱨ ᱚᱸᱰᱮᱼᱼ ᱤᱭᱟᱹ ᱪᱮᱫ ᱠᱚ ᱞᱟᱹ ᱟᱹᱰᱤ ᱨᱚᱠᱚᱢ ᱜᱷᱟᱱᱮ ᱠᱮᱢᱤᱠᱮᱞ ᱠᱚ ᱛᱟᱦᱮᱱᱟ ᱦᱮᱸ ᱥᱮ ᱵᱟᱝ ᱾ ᱟᱫᱚ ᱚᱱᱟ ᱠᱚ ᱠᱮᱢᱤᱠᱮᱞ ᱠᱚᱫᱚ ᱡᱩᱫᱤ ᱱᱩᱜ- ᱩᱭ ᱟᱸ ᱦᱟᱹᱠᱩᱣᱟᱜ ᱪᱮᱛᱟᱱ ᱥᱮ ᱩᱱᱠᱩ ᱪᱮᱛᱟᱱ ᱨᱮ ᱛᱷᱚᱲᱟᱼᱼ ᱧᱩᱨᱩᱜᱼᱟ ᱦᱮᱸ ᱥᱮ ᱵᱟᱝ ᱛᱚ ᱟᱹᱰᱤ ᱢᱟᱨᱟᱝ ᱤᱯᱷᱮᱠᱴ ᱮ ᱯᱟᱲᱟᱜ ᱟᱭ ᱟᱫᱚ ᱚᱱᱟ ᱠᱮᱢᱤᱠᱮᱞ ᱨᱮᱜᱤ ᱟᱵᱚ ᱟᱸᱼᱼ ᱦᱚᱲ ᱠᱚᱦᱚᱸ ᱡᱮ ᱥᱮ ᱥᱚᱨᱟᱥᱚᱨᱤ ᱫᱚ ᱵᱟᱵᱚᱱᱼᱼ ᱵᱮᱵᱚᱦᱟᱨ ᱫᱟ ᱥᱮ ᱵᱟᱵᱩᱱ ᱧᱩᱭᱮᱫᱟ ᱥᱮ ᱡᱟᱦᱟᱸ ᱪᱤᱠᱟᱹᱭ ᱫᱟᱵᱚᱱ ᱛᱚ ᱢᱮᱱᱠᱷᱟᱱ ᱦᱟᱹᱠᱩ ᱡᱚᱠᱷᱚᱱ ᱵᱚᱱ ᱡᱚᱢᱮ ᱠᱟᱱᱟ ᱛᱚ ᱩᱱᱤ ᱦᱟᱹᱠᱩ ᱛᱟᱞᱟ ᱛᱮᱜᱮ ᱟᱵᱚᱣᱟᱜ ᱦᱚᱲᱢᱚ ᱨᱮ ᱚᱱᱟ ᱫᱚ ᱵᱚᱞᱚᱱ ᱠᱟᱱᱟ ᱛᱚ ᱚᱱᱟ ᱦᱚᱸ ᱦᱩᱭ ᱫᱟᱲᱮᱭᱟᱜᱼᱟ ᱢᱤᱫᱴᱮᱱ ᱠᱟᱨᱚᱱ ᱟᱨ ᱡᱟᱦᱟᱸ ᱛᱤᱱᱟᱹᱜ ᱚᱸᱡᱽᱨᱟ ᱚᱸᱡᱽᱨᱟ ᱡᱤᱱᱤᱥ ᱵᱚᱱ ᱡᱚᱢᱟ ᱥᱮᱵᱚᱱ ᱛᱟᱦᱮᱱᱟ ᱟᱵᱚ ᱦᱚᱸ ᱛᱚ ᱩᱱᱦᱚᱸ ᱟᱵᱚᱣᱟᱜ ᱟ-ᱟᱹᱰᱤ ᱞᱮᱠᱟᱱ ᱵᱮᱢᱟᱨ ᱠᱚ ᱧᱟᱢ ᱵᱚᱱᱟ ᱦᱮᱸ ᱥᱮ ᱵᱟᱝ ᱨᱳᱜᱽ ᱟᱡᱟᱨ ᱠᱚ ᱦᱩᱭ ᱟᱵᱚᱱᱟ ᱾ ᱛᱚ ᱥᱟᱯᱷᱟ ᱥᱟᱹᱯᱷᱤ ᱡᱤᱱᱤᱥ ᱠᱚᱜᱮ ᱡᱚᱢ ᱵᱷᱟᱜᱮᱭᱟ ᱥᱟᱯᱷᱟ ᱥᱟᱹᱯᱷᱤ ᱛᱟᱦᱮᱸ ᱜᱮ ᱵᱷᱟᱜᱮᱭᱟ ᱾ ᱛᱚ ᱜᱚᱝᱠᱮ ᱟᱵᱤᱱ ᱪᱮᱫ ᱵᱤᱱ ᱞᱟᱹᱭᱟ ᱱᱚᱰᱮ ᱫᱚ?
ᱠᱟᱱ ᱟᱹᱰᱤ ᱥᱟᱹᱨᱤ ᱠᱟᱛᱷᱟ ᱾ ᱟᱫᱚ ᱱᱮᱛᱟᱨ ᱫᱚ ᱥᱟᱯᱷᱟ ᱥᱟᱯᱷᱤ ᱡᱤᱱᱤᱥ ᱡᱚᱢᱜᱮ ᱵᱷᱟᱜᱮᱭᱟ ᱮᱱᱛᱮ ᱨᱮᱦᱚᱸ ᱟᱫᱚ ᱱᱚᱣᱟ ᱫᱚ ᱡᱟᱦᱟᱸ ᱞᱮᱠᱟ ᱱᱚᱜᱼᱚᱭ ᱰᱩᱵᱟᱹ ᱫᱟᱜ ᱨᱮ ᱦᱟᱹᱠᱩ ᱠᱚᱠᱚ ᱦᱮᱡ ᱞᱮᱱᱟ ᱾ ᱱᱚᱣᱟ ᱫᱚ ᱱᱟᱦᱟᱜ ᱵᱟᱝᱵᱚᱱ ᱵᱟᱲᱟᱭ ᱠᱟᱱ ᱛᱟᱦᱮᱸᱱᱟ ᱱᱩᱠᱩ ᱡᱚᱢ ᱠᱟᱛᱮᱜ ᱦᱳᱭᱛᱳ ᱦᱚᱲ ᱜᱚᱡᱩᱜᱼᱟ, ᱥᱮ ᱟᱭᱢᱟ ᱦᱚᱲ ᱫᱚ ᱱᱚᱣᱟ ᱰᱩᱵᱟᱹ ᱫᱟᱜ ᱨᱮ ᱦᱟᱸᱜ ᱠᱚᱯᱮᱫ ᱵᱟᱲᱟ ᱞᱮᱫᱟ ᱠᱚ ᱥᱮ, ᱚᱠᱚᱭ ᱠᱚᱫᱚ ᱠᱚ ᱦᱩᱛᱩᱢ ᱵᱟᱲᱟ ᱞᱮᱱᱟ ᱠᱩ ᱾ ᱩᱱᱠᱩ ᱦᱚᱸ ᱟᱭᱢᱟ ᱞᱮᱠᱟᱱ ᱨᱳᱜᱽ ᱟᱡᱟᱨ ᱠᱚ ᱧᱟᱢ ᱞᱮᱫ ᱠᱚᱣᱟ ᱦᱮᱸ ᱾
ᱟᱫᱚ ᱱᱚᱝᱠᱟ ᱡᱩᱫᱤ ᱞᱟᱦᱟ ᱠᱷᱚᱱᱮᱢ ᱵᱟᱰᱟᱭ ᱠᱮᱭᱟ, ᱛᱟᱦᱚᱞᱮ ᱫᱚ ᱚᱦᱚ ᱜᱮᱢ ᱠᱚᱨᱟᱣ ᱠᱮᱭᱟ ᱦᱮᱸ ᱥᱮ ᱟᱫᱚ ᱱᱚᱣᱟ ᱠᱚ ᱡᱟᱦᱟᱸ ᱦᱩᱭ ᱠᱟᱱᱟ ᱱᱚᱣᱟ ᱫᱚ ᱱᱟᱦᱟᱜ ᱡᱚᱛᱚ ᱜᱤ ᱵᱟᱝ ᱵᱟᱰᱟᱭ ᱠᱷᱟᱹᱛᱤᱨ ᱛᱮᱜᱮ ᱦᱩᱭ ᱠᱟᱱᱟ ᱾ ᱟᱫᱚ ᱪᱤᱠᱟᱹᱭᱟᱢ ᱟ ᱩᱱᱠᱩᱣᱟᱜ ᱡᱟᱦᱟᱸ ᱢᱚᱞᱚᱝ ᱨᱮᱜᱮ ᱦᱳᱭᱛᱳ ᱱᱚᱝᱠᱟ ᱚᱞ ᱛᱟᱦᱮᱸ ᱠᱟᱱᱟ ᱥᱮᱪᱮᱫ ᱜᱚᱝᱠᱮ?
ᱦᱮᱸ ᱜᱚᱢᱠᱮ ᱟᱫᱚ ᱢᱚᱞᱚᱝ ᱨᱮ ᱚᱞ ᱛᱟᱦᱮᱸ ᱞᱮᱱᱠᱷᱟᱱ ᱫᱚ ᱚᱠᱚᱭ ᱦᱚᱸ ᱚᱱᱟ ᱫᱚ ᱵᱟᱱᱚᱱ ᱯᱟᱞᱴᱟᱣ ᱫᱟᱲᱮᱭᱟᱜᱼᱟ, ᱦᱮᱸ ᱥᱮ ᱵᱟᱝ ᱚᱱᱟ ᱫᱚ ᱪᱟᱸᱫᱳ ᱵᱚᱸᱜᱟ ᱜᱮ ᱚᱞ ᱴᱷᱚ ᱟᱠᱟᱫ ᱵᱚᱱᱟᱭ ᱟᱫᱚ ᱛᱚᱵᱩ ᱨᱮᱦᱚᱸ ᱟᱨᱠᱤ ᱟᱵᱚ ᱱᱚᱣᱟ ᱜᱮᱵᱚᱱ ᱫᱟᱲᱮᱭᱟᱜᱼᱟ ᱡᱮ ᱫᱚᱢᱮ ᱟᱞᱚᱵᱚᱱ ᱞᱟᱞᱚᱪᱚᱜ ᱢᱟ ᱦᱮᱸ ᱥᱮ ᱵᱟᱝ, ᱥᱚᱵ ᱥᱚᱢᱚᱭ ᱪᱷᱤᱢᱪᱷᱟᱢ ᱵᱚᱱ ᱛᱟᱦᱮᱸᱱ ᱢᱟ ᱦᱮᱸᱥᱮ ᱾ ᱟᱨ ᱡᱟᱦᱟᱸ ᱡᱤᱱᱤᱥ ᱫᱚ ᱟᱹᱰᱤ ᱢᱤᱫ ᱜᱷᱟᱹᱲᱤᱡ ᱛᱮᱵᱚᱱ ᱧᱟᱢᱟ ᱦᱮᱸ, ᱚᱱᱠᱟᱱ ᱡᱤᱱᱤᱥ ᱠᱚᱫᱚ ᱵᱟᱵᱚᱱ ᱦᱟᱛᱟᱣ ᱞᱮᱠᱷᱟᱱ ᱜᱮ ᱵᱮᱥᱚᱜᱼᱟ ᱾ ᱦᱳᱭᱛᱳ ᱟᱵᱚ ᱡᱟᱦᱟᱸ ᱡᱤᱱᱤᱥ ᱧᱮᱞ ᱫᱟᱵᱚᱱ ᱱᱚᱣᱟ ᱡᱤᱱᱤᱥ ᱧᱟᱢ ᱫᱚ ᱟᱹᱰᱤ ᱠᱚᱥᱴᱚ ᱜᱮᱭᱟ, ᱟᱵᱚ ᱠᱚᱥᱴᱚ ᱠᱟᱛᱮᱜ ᱜᱮᱵᱚᱱ ᱦᱟᱛᱟᱣ ᱢᱟ ᱾ ᱛᱚᱵᱩ ᱵᱷᱟᱜᱤᱭᱟ, ᱢᱮᱱᱠᱷᱟᱱ ᱱᱚᱝᱠᱟ ᱢᱤᱫ ᱜᱷᱟᱹᱲᱤᱡ ᱛᱮ ᱡᱟᱦᱟᱸ ᱡᱤᱱᱤᱥ ᱧᱟᱢᱚᱜᱼᱟ, ᱚᱱᱟ ᱫᱚᱵᱤᱱ ᱢᱚᱱᱮ ᱠᱟᱜ ᱵᱤᱱ ᱡᱮ ᱦᱮᱸ ᱟᱹᱵᱤᱱᱟᱜ ᱫᱚ ᱡᱟᱦᱟᱸᱱᱟᱜ ᱵᱟᱝ ᱡᱟᱦᱟᱸᱱᱟᱜ ᱫᱚ ᱠᱷᱚᱛᱤ ᱜᱮᱭᱟᱭ ᱾ ᱟᱹᱵᱤᱱᱟᱜ ᱫᱚ ᱠᱳᱱᱳ ᱠᱟᱹᱢᱤ ᱨᱮᱫᱚ ᱵᱟᱝ ᱞᱟᱜᱟᱜ ᱜᱮᱭᱟ, ᱟᱹᱞᱤᱧ ᱫᱚ ᱱᱚᱣᱟ ᱜᱮᱞᱤᱧ ᱵᱟᱲᱟᱭᱟ ᱾
ᱦᱳᱭ᱾ ᱮᱠᱟᱞ ᱠᱟᱛᱷᱟ ᱫᱚ ᱟᱹᱰᱤ ᱥᱟᱹᱨᱤ ᱠᱟᱛᱷᱟ ᱠᱟᱱ ᱜᱮᱭᱟ ᱟᱫᱚ ᱮᱸᱻ ᱪᱤᱠᱟᱹᱭᱟᱢ ᱜᱚᱢᱠᱮ ᱮᱱᱛᱮ ᱨᱮᱦᱚᱸ ᱟᱭᱢᱟ ᱦᱚᱲ ᱜᱮ ᱱᱚᱝᱠᱟᱱ ᱵᱟᱝ ᱜᱟᱱᱚᱜ ᱡᱤᱱᱤᱥ ᱛᱩ ᱠᱚ ᱵᱮᱵᱷᱟᱨᱮᱫ ᱛᱟᱵᱚᱱᱟ ᱟᱫᱚ ᱱᱮᱛᱟᱨ ᱠᱚᱢᱟ ᱱᱚᱝᱠᱟ ᱦᱚᱲᱢᱚ ᱪᱚᱨᱪᱟ ᱦᱚᱸ ᱩᱱᱟᱹᱜᱴᱟ ᱠᱚᱢ ᱧᱚᱜ ᱠᱟᱱᱟ ᱤᱧᱟᱹᱜ ᱢᱚᱱᱮ ᱞᱮᱠᱟ ᱛᱮᱫᱚ ᱥᱮ ᱪᱮᱫ?
ᱦᱳᱭ ᱜᱚᱢᱠᱮ ᱾
ᱟᱫᱚ ᱜᱚᱝᱠᱮ ᱚᱠᱛᱚ ᱠᱚᱦᱚᱸ ᱥᱮᱴᱮᱨ ᱦᱮᱡ ᱮᱱ ᱛᱟᱞᱟᱝ-ᱟ᱾ ᱟᱫᱚ ᱛᱮᱦᱤᱧ ᱫᱚ ᱱᱮᱝᱠᱟ ᱜᱮᱞᱟᱝ ᱨᱚᱯᱚᱲᱟ ᱟᱨᱦᱚᱸ ᱛᱟᱭᱚᱢ ᱫᱟᱨᱟᱢ, ᱧᱟᱯᱟᱢ ᱨᱮ ᱟᱨᱦᱚᱸ ᱞᱟᱝ ᱨᱚᱯᱚᱲᱟ ᱦᱳᱭ ᱥᱮ ᱾
ᱦᱳᱭ-ᱦᱳᱭ, ᱦᱳᱭ ᱜᱚᱢᱠᱮ ᱛᱟᱦᱚᱞᱮ ᱢᱟ ᱛᱟᱦᱚᱞᱮ ᱡᱚᱦᱟᱨ ᱜᱮ ᱾